ᱦᱳᱭ ᱜᱚᱢᱠᱮ ᱡᱚᱦᱟᱨ ᱡᱚᱦᱟᱨ
ᱢᱟᱸ ᱟᱫᱚ ᱱᱟᱯᱟᱭ ᱵᱟᱲᱟ ᱜᱮ
ᱦᱳᱭ ᱱᱤᱛ ᱞᱮᱠᱟ ᱫᱚ ᱱᱟᱯᱟᱭ ᱵᱟᱲᱟ ᱜᱮ ᱟᱨ ᱥᱟᱶᱛᱮ ᱚᱲᱟᱜ ᱠᱚᱨᱮ ᱦᱚᱸ ᱡᱚᱛᱚ ᱛᱚ ᱜᱮ ᱱᱟᱯᱟᱭ ᱜᱮ ᱛᱟᱨᱯᱚᱨ ᱟᱵᱤᱱ ᱜᱮ ᱚᱠᱟ ᱞᱮᱠᱟ
ᱟ. ᱞᱤᱧ ᱦᱚᱸ ᱱᱤᱛ ᱜᱷᱟᱹᱨᱤᱡ ᱢᱟ ᱱᱟᱯᱟᱭ ᱵᱟᱲᱟᱟᱜ ᱜᱮ ᱚᱲᱟᱜ ᱠᱚᱨᱮᱱ ᱦᱚᱸ ᱡᱚᱛᱚᱜ ᱜᱮ ᱱᱟᱯᱟᱭ ᱵᱟᱲᱟ ᱜᱮ
ᱟᱪᱪᱷᱟ ᱛᱟᱦᱚᱞᱮ ᱜᱚᱝᱠᱮ ᱠᱷᱟᱥᱠᱟᱨ ᱚᱱᱠᱟ ᱫᱚ ᱪᱮᱫ ᱠᱚ ᱪᱤᱠᱠᱟ ᱵᱟᱲᱟᱭ ᱦᱩᱭᱩᱜ ᱠᱟᱱᱟ ᱱᱤᱛᱚᱜ ᱫᱚ
ᱢᱟᱱᱮ ᱦᱚᱸᱜᱼᱚᱭ ᱮᱨ ᱟᱯᱷᱚᱨ ᱢᱟ ᱦᱩᱭᱠᱟᱱ ᱢᱟᱱᱮ ᱦᱚᱸᱜᱼᱚᱭ ᱡᱩᱢᱤ ᱠᱚᱜᱮ ᱥᱟᱯᱷᱟ ᱵᱟᱲᱟᱭ ᱦᱩᱭᱩᱜ ᱠᱟᱱᱟ ᱥᱤ ᱵᱟᱲᱟᱭ ᱦᱩᱭᱩᱜ ᱠᱟᱱᱟ
ᱟᱪᱷᱟ ᱟᱪᱪᱷᱟ ᱟᱪᱷᱟ ᱛᱟᱦᱚᱞᱮ ᱟᱞᱮ ᱱᱚᱣᱟ ᱴᱚᱴᱷᱟ ᱦᱚᱸ ᱢᱚᱴᱟᱢᱩᱴᱤ ᱮᱨ ᱚᱯᱮᱨ ᱫᱚ ᱦᱩᱭ ᱜᱚᱫ ᱟᱠᱟᱱ ᱜᱮᱭᱟ ᱥᱟᱶᱛᱮ
ᱚ
ᱡᱟᱦᱟᱸ ᱥᱤ ᱠᱚᱵᱮᱱ ᱞᱟᱹᱭ ᱠᱮᱫ ᱚᱱᱠᱟᱜᱮ ᱟᱞᱮ ᱦᱚᱸ ᱞᱟᱜᱟᱣ ᱪᱷᱩᱴᱟᱹᱣ ᱨᱮᱜᱮ ᱢᱮᱱᱟᱜ ᱟᱠᱟᱫ ᱞᱮᱭᱟ
ᱳᱻ ᱛᱟᱨᱯᱚᱨᱮ ᱟᱨ ᱮᱨ ᱟᱯᱷᱚᱨ ᱠᱚᱫᱚ ᱦᱩᱭ ᱵᱟᱲᱟᱭᱮᱱᱟ ᱟᱝ ᱚᱱᱟ ᱫᱚ ᱞᱟᱹᱴᱩᱭᱱᱟ
ᱞᱟᱹᱴᱩ ᱢᱚᱛᱞᱚᱵᱽ ᱛᱷᱚᱲᱟ ᱦᱩᱰᱤᱧ ᱧᱚᱜ ᱜᱮᱭᱟ ᱚᱱᱠᱟ ᱢᱟᱱᱮ ᱨᱚᱦᱚᱭ ᱜᱟᱱᱚᱜ ᱞᱮᱠᱟ ᱫᱚ ᱟᱹᱣᱨᱤᱭᱟᱜᱼᱟ ᱪᱮᱫ ᱟᱨ ᱦᱳᱭ ᱫᱟᱜ ᱡᱟᱹᱲᱤ ᱠᱚᱦᱚᱸ ᱚᱱᱠᱟ ᱫᱚ ᱟᱹᱣᱨᱤ ᱟᱬᱜᱚᱭᱟᱭ ᱛᱚ ᱟᱞᱮ ᱱᱚᱣᱟ ᱴᱚᱴᱷᱟ ᱫᱚ ᱚᱱᱟᱛᱮ ᱚᱱᱟ ᱨᱮᱱᱟᱜ ᱠᱟᱹᱢᱤ ᱦᱚᱨᱟ ᱠᱚᱦᱚᱸ ᱵᱟᱝᱞᱮ ᱞᱟᱦᱟ ᱫᱟᱲᱮᱭ ᱠᱟᱫᱟ
ᱟᱪᱪᱷᱟ ᱟᱨ ᱫᱟᱜ ᱠᱮᱫᱟᱭ ᱥᱮ ᱪᱮᱫ ᱟᱯᱮᱥᱮᱫ ᱦᱚᱞᱟ ᱢᱟᱸᱫᱷᱮᱨ
ᱦᱚᱞᱟ ᱢᱟᱫᱮᱨ ᱟᱞᱮ ᱱᱚᱛᱮ ᱫᱚ ᱚᱱᱠᱟ ᱫᱚ ᱵᱟᱭ ᱫᱟᱜ ᱠᱟᱫᱟ ᱟᱹᱰᱤ ᱡᱟᱹᱥᱛᱤ ᱱᱚᱜᱼᱚᱭ ᱜᱚᱨᱚᱢ ᱵᱩᱡᱷᱟᱹᱜ ᱠᱟᱱᱟ ᱫᱟᱜ ᱫᱟᱜ ᱵᱩᱡᱷᱟᱹᱜ ᱢᱮᱱᱠᱷᱟᱱ ᱫᱟᱜ ᱫᱚ ᱵᱟᱭ ᱫᱟᱜ ᱮᱫᱟ ᱚᱠᱟ ᱞᱮᱠᱟ ᱪᱚ ᱠᱟᱹᱴᱤᱡ ᱮ ᱮᱲᱮ ᱫᱷᱟᱨᱟᱭᱮᱫ ᱞᱮᱭᱟ ᱛᱟᱦᱚᱞᱮ ᱜᱚᱝᱠᱮ ᱟᱯᱮ ᱥᱮᱱ ᱜᱮ ᱚᱠᱟᱞᱮᱠᱟ
ᱟᱞᱮᱥᱮᱫ ᱦᱚᱸᱜ-ᱚᱭ ᱵᱟᱨᱮ ᱦᱚᱞᱟ ᱢᱟᱱᱮ ᱥᱮᱛᱟᱜ ᱵᱮᱞᱟ ᱟᱨᱠᱤ ᱡᱟᱭ ᱫᱟᱜ ᱠᱮᱫᱟ ᱢᱟᱱᱮ ᱟᱹᱰᱤ ᱡᱟᱹᱥᱛᱤ ᱠᱷᱟᱞ ᱵᱤᱞ ᱠᱚ ᱢᱟᱱᱮ ᱟᱹᱰᱤ ᱡᱟᱹᱥᱛᱤ ᱢᱟᱱᱮ ᱚᱵᱷᱟᱨ ᱱᱟ ᱟᱨᱠᱤ
ᱦᱮᱸ ᱦᱮᱸ ᱦᱳᱭ ᱦᱳᱭ
ᱞᱟᱦᱟ ᱢᱟᱲᱟᱝ ᱨᱮᱜᱮ ᱤᱱᱠᱟ ᱫᱟᱜ ᱮ ᱮᱢᱚᱜ ᱠᱟᱱᱟ ᱯᱚᱨᱮ ᱛᱮ ᱵᱟᱝ ᱮ ᱪᱮᱠᱟᱭ
ᱴᱷᱤᱠ ᱴᱷᱤᱠ ᱛᱟᱦᱞᱮ ᱜᱚᱝᱠᱮ ᱫᱟᱜ ᱡᱩᱫᱤ ᱚᱱᱠᱟ ᱪᱮᱦᱮᱞ ᱵᱮᱞᱱᱟ ᱦᱟᱹᱠᱩ ᱠᱚᱫᱚ ᱯᱮ ᱛᱤᱱᱟᱹᱜ ᱜᱟᱱ ᱯᱮ ᱥᱟᱵ ᱵᱟᱲᱟ ᱠᱮᱫ ᱠᱚᱣᱟ
ᱦᱟᱹᱠᱩ ᱠᱚ ᱢᱚᱴᱟᱢᱩᱴᱤ ᱢᱟᱱᱮ ᱵᱷᱟᱜᱤ ᱜᱮ ᱩᱛᱩ ᱡᱚᱢ ᱠᱷᱚᱡ ᱵᱟᱹᱲᱛᱤ ᱟᱨᱠᱤ ᱟᱹᱠᱷᱨᱤᱧ ᱫᱷᱟᱹᱵᱤᱡ ᱟᱫᱚᱢ ᱠᱚᱫᱚ ᱦᱮᱸ
ᱦᱳᱭ ᱛᱚ
ᱦᱮᱸ ᱟᱨ ᱟᱯᱮ ᱚᱱᱛᱮ ᱢᱟ ᱟᱹᱣᱨᱤᱭ ᱫᱟᱜᱽ ᱦᱟᱝ
ᱟᱞᱮ ᱱᱚᱛᱮ ᱦᱚᱸ ᱟᱹᱣᱨᱤ ᱫᱟᱜᱟ ᱟᱫᱚ ᱚᱱᱟ ᱪᱤᱠᱟ ᱦᱟᱹᱠᱩ ᱠᱚᱦᱚᱸ ᱚᱱᱠᱟ ᱥᱟᱵ ᱞᱮᱠᱟᱱ ᱩᱯᱚᱡᱩᱠᱛᱚ ᱛᱚ ᱤᱭᱟᱹ ᱫᱚ ᱵᱟᱝ ᱦᱩᱭ ᱠᱟᱱᱟ ᱦᱳᱭ
ᱚᱱᱛᱮ ᱫᱚ ᱜᱟᱰᱟ ᱠᱚ ᱵᱟᱹᱱᱩᱜᱼᱟ ᱜᱟᱰᱟ ᱠᱷᱟᱹᱲᱤ
ᱦᱳᱭ ᱦᱚᱜᱼ ᱱᱟ ᱜᱟᱰᱟ ᱠᱚ ᱢᱮᱱᱟᱜᱼᱟ ᱢᱩᱰᱩ ᱠᱚ ᱢᱮᱱᱟᱜᱼᱟ ᱟᱫᱚ ᱢᱚᱱᱮ ᱵᱟᱲᱟ ᱦᱩᱭ ᱞᱮᱱᱠᱷᱟᱱ ᱫᱚ ᱜᱟᱰᱟ ᱠᱚᱨᱮ ᱦᱚᱸ ᱥᱟᱵ ᱵᱟᱲᱟ ᱫᱚ ᱦᱩᱭᱩᱜ ᱜᱮᱭᱟ ᱱᱟᱹᱭ ᱨᱮ ᱡᱟᱦᱟᱸ ᱱᱟᱹᱭ ᱞᱮ ᱢᱮᱛᱟᱜᱼᱟ ᱱᱚᱜᱼ ᱱᱟ ᱡᱟᱞ ᱠᱚᱼᱼ ᱛᱮᱜᱮ ᱟ ᱱᱟ ᱯᱩᱲᱟᱹ ᱯᱷᱟᱹᱫᱤ ᱥᱮ ᱚᱱᱠᱟᱱᱟᱜ ᱢᱤᱫᱴᱤᱡ ᱡᱟᱞ ᱢᱮᱱᱟᱜ ᱫᱟ ᱢᱟ ᱦᱩᱭ ᱱᱟ ᱵᱳᱜᱮ ᱛᱮᱜᱮᱞᱮ ᱥᱟᱵ ᱵᱟᱲᱟ ᱠᱚᱣᱟ
ᱟᱪᱪᱷᱟ ᱟᱨ ᱮᱢᱱᱤ ᱢᱟᱱᱮ ᱱᱮᱛᱟᱨ ᱢᱟ ᱯᱮᱨᱮᱡ ᱟᱠᱟᱱ ᱥᱮ ᱵᱟᱝ
ᱦᱳᱭ ᱯᱮᱨᱮᱡ ᱟᱠᱟᱱ ᱜᱮᱭᱟ ᱜᱟᱰᱟ ᱫᱚ ᱯᱮᱨᱮᱡ ᱟᱠᱟᱱᱟ ᱞᱮᱠᱤᱱ ᱚᱱᱟ ᱪᱮᱫ ᱞᱤᱧ ᱢᱮᱱᱟ ᱦᱟᱞᱮ ᱱᱚᱣᱟ ᱵᱟᱹᱭᱦᱟᱹᱲ ᱠᱚᱫᱚ ᱥᱮ ᱵᱟᱹᱫᱽ ᱠᱚᱫᱚ ᱱᱚᱣᱟ ᱠᱚᱫᱚ ᱵᱟᱝ ᱯᱮᱨᱮᱡ ᱟᱠᱟᱱᱟ ᱜᱟᱰᱟ ᱫᱚ ᱥᱟᱺᱜᱤᱧ ᱧᱚᱜ ᱠᱷᱚᱱ ᱦᱮᱡ ᱟᱠᱟᱱᱟ ᱛᱚ ᱫᱚᱭᱟ ᱦᱟᱱᱛᱮ ᱪᱮᱛᱟᱱ ᱥᱮᱫᱮ ᱫᱟᱜᱽ ᱠᱷᱟᱡ ᱫᱚ ᱚᱱᱟ ᱜᱟᱰᱟ ᱫᱚ ᱯᱮᱨᱮᱡᱚᱜ ᱜᱮᱭᱟ
ᱚᱸ ᱟᱪᱪᱷᱟ ᱟᱪᱪᱷᱟ
ᱚᱸᱦᱚᱭ
ᱦᱮᱸᱥᱮ
ᱛᱟᱦᱚᱞᱮ ᱜᱚᱝᱠᱮ ᱪᱟᱥᱵᱟᱥ ᱫᱚ ᱪᱮᱫᱞᱮᱠᱟ?
ᱪᱟᱥᱵᱟᱥ ᱵᱚᱞᱛᱮ ᱢᱚᱴᱟᱢᱩᱴᱤ ᱵᱷᱟᱜᱤ ᱜᱮ ᱟᱯᱮ ᱚᱱᱛᱮ ᱫᱚ ᱪᱮᱫ ᱦᱩᱲᱩ ᱠᱚ ᱨᱚᱦᱚᱭᱮᱫ ᱛᱟᱯᱮᱭᱟ ᱜᱚᱝᱠᱮ?
ᱟᱞᱮ ᱱᱚᱛᱮ ᱫᱚ ᱱᱚᱜᱼᱚᱭ ᱡᱟᱦᱟᱸ ᱵᱟᱹᱭᱦᱟᱹᱲ ᱠᱚᱨᱮ ᱫᱚ ᱥᱚᱱᱱᱚ ᱞᱮ ᱞᱟᱜᱟᱣᱟ ᱟᱨ ᱵᱟᱹᱫᱽ ᱠᱚᱨᱮ ᱫᱚ ᱞᱚᱞᱟᱴ ᱦᱩᱲᱩᱜᱮ ᱟᱞᱮ ᱱᱚᱣᱟ ᱫᱚ ᱡᱟᱹᱥᱛᱤ ᱦᱩᱭᱩᱜᱼᱟ ᱟᱨ ᱪᱮ
ᱦᱩᱸ ᱢᱟᱱᱮ ᱥᱚᱱᱱᱚ ᱟᱨ ᱞᱚᱞᱟᱴ ᱦᱟᱸᱡᱽ
ᱦᱳᱭ ᱟᱨ ᱟᱯᱮ ᱚᱱᱛᱮ ᱫᱚ?
ᱟᱨ ᱱᱤᱭᱟᱹ ᱯᱟᱥᱟᱯᱟᱥᱤ ᱜᱚᱝᱠᱮ ᱯᱟᱴᱟ ᱛᱩᱲᱤ ᱚᱱᱟ ᱠᱚᱫᱚ ᱵᱟᱝ?
ᱦᱳᱭ ᱛᱩᱲᱤ ᱠᱚᱫᱚ ᱱᱚᱱᱟ ᱫᱚ ᱥᱤᱡᱤᱱ ᱫᱚ ᱱᱤᱛᱚᱜ ᱫᱚ ᱵᱟᱝ ᱠᱟᱱᱟ ᱛᱚ ᱛᱩᱲᱤ ᱠᱚᱫᱚ ᱦᱟᱱᱟ ᱨᱟᱵᱟᱝ ᱫᱤᱱ ᱩᱱ ᱡᱟᱹᱥᱛᱤ ᱦᱩᱭᱩᱜ ᱦᱳᱭ ᱛᱩᱲᱤ ᱫᱚ ᱟᱹᱰᱤ ᱡᱟᱹᱥᱛᱤ ᱞᱮ ᱨᱚᱦᱚᱭᱟ ᱛᱩᱲᱤ ᱟᱨ ᱜᱚᱦᱚᱢ ᱡᱟᱦᱟᱸ ᱨᱟᱵᱟᱝ ᱫᱤᱱ ᱨᱮᱱᱟᱜ ᱫᱚ ᱟᱹᱰᱤ ᱡᱟᱹᱥᱛᱤ ᱜᱟᱰᱟ ᱫᱷᱟᱨᱮ ᱨᱮᱱᱟᱜ ᱢᱩᱸᱰᱩ ᱫᱷᱟᱨᱮ ᱠᱚᱨᱮ ᱡᱟᱦᱟᱸ ᱛᱤᱱᱟᱹᱜ ᱡᱟᱭᱜᱟ ᱡᱚᱢᱤ ᱠᱚ ᱢᱮᱱᱟᱜᱼᱟ ᱚᱱᱟ ᱠᱚᱨᱮ ᱜᱚᱴᱟ ᱛᱩᱲᱤ ᱠᱚᱛᱮ ᱜᱮᱞᱮ ᱨᱚᱦᱚᱭ ᱯᱮᱨᱮᱡ ᱠᱟᱜᱼᱟ
ᱚᱸᱻ ᱟᱨ ᱤᱭᱟᱹ ᱜᱚᱝᱠᱮ ᱪᱮᱫ ᱠᱚ ᱢᱮᱛᱟᱜ ᱠᱟᱱᱟ ᱯᱟᱴᱟ ᱠᱚᱫᱫᱚ ᱵᱟᱹᱱᱩᱜᱼᱟ
ᱪᱮᱫ ᱞᱮᱠᱟ?
ᱯᱟᱴᱟ ᱯᱟᱴ ᱯᱟᱴ ᱥᱮ ᱪᱮᱫ ᱠᱚ ᱢᱮᱱᱟ ᱜᱚᱝᱠᱮ?
ᱦᱳᱭ ᱦᱳᱭ ᱦᱳᱭ ᱵᱩᱡᱷᱟᱹᱣ ᱠᱮᱫᱟᱞᱤᱧ ᱚᱱᱟ ᱫᱚ ᱟᱞᱮ ᱥᱮᱫ ᱫᱚ ᱵᱟᱹᱱᱩᱜᱼᱟ ᱚᱱᱠᱟ ᱫᱚ ᱵᱟᱝᱞᱮ ᱨᱚᱦᱚᱭ ᱜᱮᱭᱟ ᱟᱨ ᱟᱯᱮ ᱚᱱᱟ ᱚᱠᱟᱞᱮᱼ ᱠᱚ ᱨᱚᱦᱚᱭᱟ ᱠᱟᱹᱴᱤᱡ ᱚᱱᱟ ᱠᱷᱟᱴᱚ ᱢᱟᱪᱷᱟ ᱵᱮᱱ ᱞᱟᱹᱭ ᱟᱹᱞᱤᱧ ᱠᱷᱟᱱ ᱠᱟᱹᱴᱤᱡ ᱟᱹᱰᱤ ᱱᱟᱯᱟᱭ ᱧᱚᱜ ᱠᱚᱜᱼᱟ
ᱚ ᱚᱱᱟ ᱯᱟᱴ ᱛᱮᱫ ᱦᱳᱭ ᱜᱚᱝᱠᱮ ᱠᱟᱹᱴᱤᱜ ᱦᱳᱭ ᱜᱚᱝᱠᱮ ᱚᱱᱟ ᱫᱚ ᱪᱮᱫ ᱤᱛᱟᱹ ᱧᱟᱢᱚᱜ ᱛᱟᱵᱮᱱᱟ?
ᱟᱪᱪᱷᱟ ᱟᱪᱪᱷᱟ
ᱤᱛᱟᱹ ᱜᱮ ᱢᱟᱱᱮ ᱦᱟᱛᱟᱣ ᱠᱟᱛᱮᱜ ᱢᱟᱱᱮ ᱱᱚᱜᱼᱚᱭ ᱥᱤ ᱵᱟᱲᱟ ᱠᱟᱛᱮᱜ ᱢᱟᱱᱮ ᱜᱷᱟᱥ ᱠᱚ ᱡᱳᱢᱮᱥ ᱥᱟᱯᱷᱟ ᱵᱟᱲᱟ ᱠᱟᱛᱮ ᱮᱨ ᱠᱟᱛᱮ ᱥᱤ ᱵᱟᱝᱠᱷᱟᱱ ᱪᱳᱵᱷᱟ ᱮᱨ ᱦᱩᱭᱩᱜᱼᱟ
ᱟᱪᱟ ᱟᱪᱪᱷᱟ ᱜᱚᱝᱠᱮ ᱚᱱᱟ ᱫᱚ ᱵᱟᱹᱭᱦᱟᱹᱲ ᱠᱚᱨᱮ ᱨᱚᱦᱚᱭ ᱜᱟᱱᱚᱜᱼᱟ ᱥᱮ? ᱡᱮ ᱱᱚᱣᱟ ᱵᱟᱹᱫᱽ ᱠᱚᱨᱮ ᱵᱟᱲᱜᱮ ᱠᱚᱨᱮ ᱚᱠᱟ ᱞᱮᱠᱟ ᱥᱮ ᱜᱚᱰᱟ ᱠᱚᱨᱮ?
ᱦᱮᱸ ᱦᱮᱸ ᱵᱟᱱᱟᱨᱜᱮ ᱦᱩᱭᱩᱜᱼᱟ ᱵᱟᱹᱫᱽ ᱨᱮᱦᱚᱸ ᱵᱟᱲᱜᱮ ᱨᱮᱦᱚᱸ ᱵᱟᱱᱟᱨ ᱨᱮᱜᱮ ᱟᱨᱠᱤ
ᱟᱪᱪᱷᱟ ᱟᱪᱪᱷᱟ ᱟᱪᱪᱷᱟ
ᱢᱟᱱᱮ ᱚᱱᱟ ᱡᱟᱭᱜᱟ ᱨᱮ ᱡᱮᱱᱚ ᱫᱟᱜ ᱟᱹᱨᱤ ᱵᱟᱝ ᱡᱮᱱᱚ ᱡᱚᱢᱟ ᱛᱟᱦᱮᱱ ᱠᱷᱟᱡ ᱢᱟᱱᱮ ᱵᱟᱝ ᱦᱟ ᱦᱟᱭᱤᱴ ᱵᱟᱝ ᱦᱩᱭᱩᱜ ᱛᱟᱵᱮᱱᱟ
ᱦᱳᱭ ᱦᱳᱭ ᱦᱭ ᱮᱠᱪᱩᱭᱮᱞᱤ ᱚᱱᱟ ᱫᱚ ᱵᱟᱝᱞᱤᱧ ᱧᱮᱞ ᱵᱟᱲᱟ ᱠᱟᱣᱫᱟᱜᱼᱟ ᱫᱚ ᱪᱟᱥ ᱟᱞᱮ ᱠᱚᱨᱮᱫ ᱫᱚ ᱵᱟᱝ ᱦᱩᱭᱩᱜᱼᱟ ᱟᱫᱚ ᱚᱱᱟᱛᱮ ᱵᱟᱲᱟᱭ ᱨᱮᱱᱟᱜ ᱦᱚᱸ ᱤᱪᱪᱷᱟᱹ ᱢᱮᱱᱟᱜ ᱜᱮᱭᱟ
ᱞᱮᱭ ᱟᱞᱮ ᱱᱚᱛᱮ ᱫᱚ ᱵᱷᱟᱜᱤ ᱜᱮ ᱦᱩᱭ ᱟᱠᱟᱱᱟ ᱢᱚᱴᱟᱢᱩᱸᱴᱤ
ᱟᱪᱪᱷᱟ ᱟᱪᱪᱷᱟ
ᱛᱟᱦᱚᱞᱮ ᱜᱚᱝᱠᱮ ᱚᱱᱟ ᱪᱟᱥ ᱞᱟᱹᱜᱤᱫ ᱫᱚ ᱟᱯᱮ ᱫᱚ ᱡᱟᱦᱟᱸ ᱚᱱᱟ ᱫᱚᱠᱟᱱ ᱨᱮᱱᱟᱜ ᱥᱟᱨ ᱯᱮ ᱵᱮᱵᱚᱦᱟᱨᱟ ᱥᱮ ᱡᱟᱦᱟᱸ ᱟᱵᱚ ᱡᱚᱭᱵᱚ ᱥᱟᱨ ᱵᱚᱱ ᱢᱮᱛᱟᱜ ᱠᱟᱱᱟ ᱰᱟᱺᱝᱨᱤ ᱠᱟᱰᱟ ᱜᱩᱨᱤᱡ ᱱᱚᱜᱼᱚᱱᱟ ᱠᱚᱯᱮ ᱵᱮᱵᱚᱦᱟᱨᱟ?
ᱠᱟᱹᱭ ᱥᱟᱴᱟ ᱜᱷᱩᱨᱤᱡ ᱤᱱᱟᱹ ᱦᱚᱸ ᱟᱨ ᱠᱤᱨᱤᱧ ᱨᱮᱱᱟᱜ ᱢᱟᱱᱮ ᱨᱟᱥᱟᱭᱱᱤᱠ ᱥᱟᱨ ᱡᱮᱴᱟ ᱧᱟᱢᱚᱜ ᱛᱟᱵᱮᱱ ᱫᱚᱠᱟᱱ ᱠᱷᱟᱱ ᱚᱱᱟ ᱠᱚᱜᱮ
ᱟᱫᱚ ᱜᱚᱝᱠᱮ ᱠᱚ ᱞᱟᱹᱭ ᱦᱚᱪᱚᱭᱮᱫ ᱫᱚ ᱡᱟᱦᱟᱸ ᱨᱟᱥᱟᱭᱚᱱᱤᱠ ᱥᱟᱨᱛᱮ ᱡᱟᱦᱟᱸ ᱦᱩᱲᱩ ᱪᱟᱣᱞᱮ ᱠᱚ ᱡᱟᱦᱟᱸ ᱵᱩᱱ ᱪᱟᱥ ᱟᱵᱟᱫᱮᱫ ᱫᱚ ᱱᱚᱣᱟ ᱡᱚᱢ ᱫᱚ ᱩᱱᱟᱹᱜ ᱮᱠᱴᱟ ᱫᱚ ᱦᱚᱲᱢᱚ ᱯᱚᱠᱠᱷᱮ ᱫᱚ ᱡᱚᱢ ᱫᱚ ᱵᱟᱭ
ᱵᱟᱝ ᱴᱷᱤᱠᱟ ᱦᱟᱹᱭ ᱦᱟᱹᱭ ᱠᱤᱱᱛᱩ ᱵᱟᱝ ᱦᱩᱭᱩᱜ ᱠᱟᱱᱟ ᱜᱚᱝᱠᱮ ᱵᱟᱝᱠᱷᱟᱱ ᱯᱷᱚᱥᱚᱞ ᱪᱤᱠᱟᱹᱭᱟᱵᱮᱱ ᱦᱟᱸᱝ
ᱦᱳᱭ ᱟᱫᱚ ᱟᱹᱞᱤᱧᱟᱜ ᱩᱭᱦᱟᱹᱨ ᱛᱮᱫᱚ ᱡᱟᱦᱟᱸ ᱢᱟᱱᱮ ᱚᱲᱟᱜ ᱨᱮ ᱡᱚᱢ ᱞᱮᱠᱟ ᱚᱱᱟ ᱠᱚᱫᱚ ᱡᱟᱛᱮ ᱡᱟᱦᱟᱸ ᱡᱚᱭᱵᱚ ᱥᱟᱨ ᱵᱚᱱ ᱢᱮᱛᱟᱜ ᱠᱟᱱ ᱫᱚ ᱚᱱᱟ ᱠᱚᱛᱮ ᱜᱮ ᱵᱚᱱ ᱪᱟᱥ ᱠᱟᱛᱮᱜ ᱵᱚᱱ ᱡᱚᱢ ᱞᱮᱠᱷᱟᱱ ᱫᱚ ᱟᱹᱰᱤ ᱛᱮᱫ ᱜᱮ ᱱᱟᱯᱟᱭ ᱠᱚᱜ-ᱟ᱾ ᱪᱮᱫᱟᱜ ᱥᱮ ᱡᱟᱦᱟᱸ ᱨᱟᱥᱟᱭᱚᱱᱤᱠ ᱥᱟᱨ ᱫᱚ ᱢᱤᱫᱴᱟᱝ ᱟᱵᱚᱣᱟᱜ ᱡᱟᱦᱟᱸ ᱵᱚᱱ ᱡᱚᱢ ᱤᱫᱤᱭᱮᱜᱼᱟ ᱟᱵᱚᱣᱟᱜ ᱛᱟᱭᱚᱢ ᱫᱟᱨᱟᱢ ᱟᱹᱰᱤ ᱫᱩᱠ ᱢᱮᱱᱟᱜ ᱛᱟᱵᱚᱱᱟ᱾
ᱦᱮᱸ ᱟᱨ ᱦᱩᱭᱩᱜ ᱠᱟᱱᱟ ᱦᱩᱭᱩᱜ ᱠᱟᱱᱟ ᱥᱮ ᱵᱟᱝ ᱦᱚᱸ?
ᱦᱳᱭ ᱦᱳᱭ
ᱢᱟᱱᱮ ᱦᱚᱜᱼᱚᱭ ᱠᱷᱟᱱᱤᱠ ᱥᱟᱨ ᱠᱚ ᱞᱟᱜᱟᱣᱮᱫᱟ ᱠᱤᱪᱷᱩ ᱟᱹᱠᱷᱨᱤᱧ ᱠᱷᱟᱹᱛᱤᱨ ᱛᱮ ᱞᱟᱵᱷ ᱵᱟᱠᱚ ᱧᱮᱞ ᱮᱫᱟ ᱥᱮ ᱵᱟᱝ? ᱯᱨᱚᱯᱷᱤᱴ ᱵᱟᱝ ᱦᱤᱡᱩᱜ ᱠᱟᱱᱟ ᱤᱱᱟᱹ ᱤᱱᱟᱹ ᱛᱮᱜᱮ ᱢᱟᱱᱮ ᱨᱟᱥᱟᱭᱚᱱᱤᱠ ᱥᱟᱨ ᱠᱚ ᱞᱟᱜᱟᱣᱫᱟ ᱡᱟᱹᱥᱛᱤ ᱟᱨ ᱟᱨ ᱟᱯᱮ ᱥᱮᱫ ᱤᱭᱟᱹᱭ ᱫᱟ ᱥᱮ ᱵᱟᱝ ᱛᱩᱲᱤ?
ᱪᱮᱫ ᱞᱮᱠᱟ?
ᱛᱩᱲᱤ ᱛᱩᱲᱤ
ᱦᱳᱭ ᱛᱩᱲᱤ
ᱛᱩᱲᱤ ᱨᱮᱫᱚ ᱠᱤ ᱤᱭᱟᱹ ᱞᱟᱜᱟᱜ ᱠᱟᱱᱟ ᱢᱟᱱᱮ ᱪᱮᱫᱠᱟ ᱥᱟᱨ ᱯᱮ ᱞᱟᱜᱟᱣ ᱵᱟᱲᱟᱭᱟ ᱛᱟᱨᱦᱚᱸ
ᱟᱞᱮ ᱱᱚᱛᱮ ᱫᱚ ᱜᱚᱝᱠᱮ ᱱᱚᱜ-ᱱᱟ ᱡᱟᱦᱟᱸ ᱢᱩᱸᱰᱩ ᱫᱷᱟᱨᱮ ᱥᱮ ᱱᱟᱹᱭ ᱫᱷᱟᱨᱮ ᱱᱤᱭᱟᱹ ᱫᱚ ᱮᱢᱚᱱ ᱮᱠᱴᱟ ᱥᱟᱨ ᱠᱚᱫᱚ ᱵᱟᱝᱞᱮ ᱞᱟᱜᱟᱣᱟ ᱡᱟᱦᱟᱸ ᱜᱟᱹᱭ ᱰᱟᱹᱝᱨᱤᱭᱟᱜ ᱜᱩᱨᱤᱡ ᱡᱟᱦᱟᱸ ᱵᱚᱱ ᱡᱚᱢᱟᱣ ᱠᱟᱜ ᱫᱚ ᱚᱱᱟᱜᱮ ᱯᱚᱪᱚᱱ ᱦᱚᱪᱚ ᱠᱟᱛᱮᱫ ᱪᱮᱦᱮᱨᱟ ᱥᱟᱺᱦᱤᱡ ᱱᱚᱜ ᱵᱷᱳᱩᱨ ᱵᱷᱩᱨᱭᱟᱹ ᱛᱟᱥᱮ ᱨᱚᱦᱚᱲ ᱠᱟᱛᱮᱫ ᱚᱱᱟ ᱜᱮᱞᱮ ᱪᱷᱩᱲᱭᱟᱹᱣᱟᱜ-ᱟ ᱢᱚᱸᱡᱽ
ᱟᱨ ᱜᱚᱢᱠᱮ ᱵᱚᱞᱛᱮ ᱮᱥᱯᱨᱮ ᱠᱷᱟᱹᱛᱤᱨ ᱦᱮᱞᱳ ᱜᱚᱝᱠᱮ, ᱦᱮᱞᱳ
ᱪᱮᱫ ᱢᱟᱱᱮ ᱪᱮᱫ ᱟᱸᱡᱚᱢᱚᱜ ᱠᱟᱱᱟ ᱥᱮ ᱵᱟᱝ?
ᱟᱨ ᱮᱥᱯᱨᱮ ᱦᱮᱸ ᱦᱮᱸ ᱟᱸᱡᱚᱢᱚᱜ ᱠᱟᱱᱟ ᱟᱨ ᱮᱥᱯᱨᱮ ᱠᱷᱟᱹᱛᱤᱨ
ᱮᱥᱯᱨᱮ ᱠᱚᱫᱚ ᱚᱝᱠᱟ ᱡᱟᱦᱟᱸ ᱱᱩᱠᱩ ᱡᱤᱵᱟᱱᱩ ᱛᱤᱡᱩ ᱠᱚᱠᱚ ᱡᱚᱢ ᱵᱟᱲᱟᱭᱮᱫᱟ ᱩᱱᱠᱩ ᱠᱟᱹᱴᱤᱡ ᱚᱱᱟ ᱮᱥᱯᱨᱮ ᱵᱟᱲᱟ ᱦᱩᱭᱩᱜ-ᱟ ᱟᱨ ᱵᱟᱠᱷᱟᱱ ᱫᱚ ᱩᱱᱟᱹᱜ ᱡᱟᱹᱥᱛᱤ ᱠᱟᱭᱛᱮ ᱫᱚ ᱵᱟᱝ ᱦᱩᱭᱩᱜ-ᱟ ᱮᱥᱯᱨᱮ ᱠᱚᱫᱚ᱾
ᱚᱻ ᱟᱞᱮ ᱱᱚᱛᱮ ᱢᱟ ᱯᱮ ᱫᱷᱟᱣ ᱠᱚ ᱥᱯᱮᱨᱮᱭ ᱾
ᱟᱪᱪᱷᱟ ᱟᱪᱪᱷᱟ
ᱢᱟᱱᱮ ᱯᱨᱚᱛᱷᱚᱢ ᱢᱟᱱᱮ ᱠᱤᱴᱱᱟᱥᱚᱠ ᱢᱤᱫᱴᱮᱡ ᱠᱚ ᱞᱟᱜᱟᱣ ᱠᱮᱫᱟ ᱵᱨᱳᱱ ᱛᱟᱨᱯᱚᱨᱮ ᱦᱩᱭᱩᱜ ᱠᱟᱱᱟ ᱟᱞᱯᱷᱟᱨ ᱟᱨ ᱚᱱᱮ ᱠᱤᱴᱱᱟᱥᱚᱠ ᱾
ᱦᱳᱭ ᱦᱳᱭ ᱦᱳᱭ
ᱮᱱ ᱮᱥᱯᱨᱮ ᱫᱚᱠᱚ ᱤᱭᱟᱹᱭ ᱛᱟᱵᱮᱱᱟ ᱪᱮᱫ ᱠᱚ ᱢᱮᱛᱟᱜ ᱠᱟᱱᱟ ᱢᱤᱫᱴᱮᱱ ᱵᱷᱤᱴᱟᱢᱤᱱ ᱾
ᱦᱳᱭ
ᱟᱨ ᱢᱤᱫ ᱚᱱᱟ ᱦᱚᱨᱢᱚᱱ ᱴᱟᱭᱤᱯ ᱢᱤᱫᱴᱮᱜ
ᱟᱪᱪᱷᱟ ᱡᱟᱹᱥᱛᱤ ᱦᱩᱭᱩᱜ ᱞᱟᱹᱜᱤᱫ ᱾
ᱟᱨ ᱞᱟᱥᱴ ᱫᱚ ᱚᱱᱮ ᱤᱭᱟᱨ ᱜᱟᱱ ᱢᱮᱱᱟᱜ-ᱟ ᱢᱤᱥᱴᱟᱨ ᱴᱚᱯ ᱛᱟᱨᱯᱚᱨ ᱦᱩᱭᱩᱜ ᱠᱟᱱᱟ ᱮᱰ ᱮᱥᱴᱟᱨ ᱱᱤᱭᱟᱹ ᱠᱚ ᱟᱨᱠᱤ ᱢᱟᱱᱮ ᱫᱟᱱᱟ ᱢᱚᱴᱟᱜ
ᱦᱩᱸ ᱦᱩᱸ ᱦᱩᱸ ᱛᱟᱦᱚᱞᱮ ᱟᱯᱮ ᱚᱱᱟ ᱠᱚᱨᱮ ᱫᱚ ᱜᱚᱝᱠᱮ ᱟᱹᱰᱤ ᱵᱷᱟᱞᱤ ᱛᱟᱦᱚᱞᱮ ᱦᱩᱭᱩᱜ ᱫᱚ ᱪᱟᱥ ᱠᱚᱫᱚ ᱦᱩᱸ ᱦᱩᱸ ᱦᱩᱸ
ᱟᱞᱮ ᱱᱚᱛᱮ ᱫᱚ ᱜᱚᱝᱠᱮ ᱩᱱᱟᱹᱜ ᱮᱠᱴᱟ ᱫᱚ ᱵᱟᱞᱮ ᱰᱮᱵᱷᱞᱚᱯ ᱟᱠᱟᱱᱟ ᱛᱚ ᱟᱫᱚ ᱡᱟᱦᱟᱸ ᱯᱟᱹᱦᱤᱞ ᱡᱟᱦᱟᱸ ᱞᱮᱠᱟ ᱵᱩᱱ ᱪᱟᱥ ᱟᱵᱟᱫᱮᱫ ᱯᱨᱟᱭ ᱚᱱᱠᱟ ᱧᱚᱜ ᱜᱮᱞᱮ ᱪᱟᱥ ᱟᱵᱟᱫᱽ
ᱟᱯᱮ ᱥᱮᱫ ᱫᱚ ᱢᱟᱱᱮ ᱚᱱᱟ ᱡᱚᱭᱵᱚᱥᱟᱨ ᱜᱮ ᱵᱮᱵᱚᱦᱟᱨ ᱠᱟᱹᱴᱤᱡ ᱡᱟᱹᱥᱛᱤ ᱢᱟᱪᱷᱟ ᱦᱟᱝ
ᱦᱳᱭ ᱦᱳᱭ ᱦᱳᱭ ᱩᱱᱟᱹᱜ ᱮᱠᱴᱟ ᱫᱚ ᱱᱟᱦᱟᱜ ᱵᱟᱞᱮ ᱞᱟᱦᱟ ᱟᱠᱟᱫᱟ ᱟᱨ ᱚᱱᱟ ᱪᱤᱠᱟ ᱢᱟᱱᱮ ᱦᱩᱲᱩ ᱪᱟᱣᱞᱮ ᱠᱚᱦᱚᱸ ᱩᱱᱟᱹᱜ ᱡᱟᱹᱥᱛᱤ ᱥᱟᱺᱦᱤᱡ ᱫᱚ ᱵᱟᱝ ᱦᱩᱭᱩᱜ-ᱟ ᱟᱨ ᱪᱮᱫ
ᱦᱚᱸ ᱟᱞᱮ ᱥᱮᱫ ᱫᱚ ᱢᱟᱱᱮ ᱠᱤᱴᱱᱟᱥᱚᱠ ᱠᱷᱟᱹᱛᱤᱨ ᱜᱮ ᱱᱚᱜ-ᱚᱭ ᱱᱤᱡᱮᱨ ᱠᱟᱛᱷᱟ ᱜᱤᱧ ᱞᱟᱹᱭᱫᱟ ᱜᱚᱢᱠᱮ ᱤᱧ ᱢᱮᱠᱥᱤᱢᱟᱢ ᱮᱢ ᱵᱟᱲᱟ ᱠᱟᱛᱮᱫ ᱦᱚᱸ ᱢᱚᱴᱟ ᱢᱩᱴᱤ ᱯᱚᱸᱪᱤᱥ ᱛᱤᱨᱤᱥ ᱦᱟᱡᱟᱨ ᱴᱟᱠᱟ ᱨᱮᱱᱟᱜ ᱨᱟᱥᱟᱭᱚᱱᱤᱠ ᱠᱤᱴᱱᱟᱥᱚᱠ ᱠᱚᱛᱮ ᱞᱟᱜᱟᱣᱤᱧᱟᱹ ᱵᱚᱪᱷᱚᱨ ᱨᱮ ᱥᱤᱡᱤᱱ ᱨᱮ
ᱦᱚᱸ
ᱥᱤᱡᱤᱱ ᱟᱨᱠᱤ ᱟᱨ ᱱᱚᱜ-ᱚᱭ ᱛᱩᱲᱤ ᱫᱚ ᱵᱷᱟᱜᱤ ᱜᱮ ᱦᱩᱭ ᱞᱮᱱᱟ ᱢᱚᱴᱟᱢᱩᱴᱤ ᱛᱮᱨᱚ ᱠᱩᱭᱤᱱᱴᱮᱞ ᱞᱮᱠᱟ ᱛᱮᱨᱚ ᱪᱳᱫᱽᱫᱳ ᱠᱩᱭᱤᱱᱴᱮᱞ
ᱟᱪᱪᱷᱟ ᱟᱪᱪᱷᱟ, ᱟᱪᱪᱷᱟ ᱛᱩᱲᱤ ᱫᱚ ᱚᱱᱟ ᱫᱚ ᱥᱩᱱᱩᱢ ᱠᱟᱛᱮᱫ ᱯᱮ ᱟᱠᱷᱨᱤᱧᱟ ᱥᱮ
ᱫᱟᱱᱟ ᱛᱮᱜᱮ ᱢᱟᱨᱠᱮᱴ ᱨᱮ ᱤᱫᱤ ᱠᱟᱛᱮ ᱢᱟᱱᱰᱤ ᱨᱮ
ᱟᱪᱪᱷᱟ ᱟᱪᱪᱷᱟ ᱟᱪᱪᱷᱟ ᱚ ᱟᱪᱪᱷᱟ, ᱚᱱᱟ ᱵᱟᱡᱟᱨ ᱨᱮᱱᱟᱜ ᱠᱟᱛᱷᱟ ᱥᱮ ᱢᱟᱱᱰᱤ ᱨᱮᱱᱟᱜ ᱠᱟᱛᱷᱟ ᱵᱮᱱ ᱞᱟᱹᱭ ᱠᱮᱫ ᱠᱷᱟᱱ ᱫᱚ ᱚᱱᱟ ᱵᱟᱡᱟᱨ ᱠᱷᱚᱱᱟᱜ ᱠᱟᱹᱴᱤᱡ ᱞᱟᱝ ᱜᱚᱞᱯᱚ ᱞᱮᱜᱮ
ᱦᱮᱸ
ᱟᱯᱮ ᱚᱱᱟ ᱟᱹᱛᱩ ᱥᱩᱯᱩᱨ ᱥᱩᱯᱩᱨ ᱥᱩᱯᱩᱨ ᱦᱟᱴ ᱵᱟᱡᱟᱨ ᱢᱮᱱᱟᱜ-ᱟ ᱥᱮ ᱯᱷᱟᱨᱟᱠ ᱫᱷᱟᱨᱟ ᱨᱮᱜᱮ?
ᱢᱟᱱᱮ ᱤᱭᱟᱹ ᱥᱩᱯᱩᱨ ᱥᱩᱯᱩᱨ ᱜᱮ ᱢᱮᱱᱟᱜ-ᱟ
ᱟᱪᱪᱷᱟ, ᱚᱱᱠᱟ ᱫᱚ ᱵᱟᱡᱟᱨ ᱠᱚᱨᱮ ᱪᱮᱫ ᱠᱚ ᱠᱤᱨᱤᱧ ᱟᱹᱠᱷᱨᱤᱧ ᱦᱩᱭᱩᱜ ᱜᱮᱭᱟ?
ᱦᱮᱸ ᱵᱟᱡᱟᱨ ᱠᱚᱨᱮ ᱦᱚᱸᱜ-ᱚᱭ ᱟᱴᱷᱣᱟᱨ ᱵᱩᱛ ᱢᱟᱱᱮ ᱟᱞᱮ ᱫᱚ ᱟᱴᱷᱣᱟᱨ ᱵᱩᱛ ᱫᱚ ᱞᱟᱹᱴᱩ ᱢᱟᱨᱟᱝ ᱵᱟᱡᱟᱨ ᱞᱟᱜᱟᱜ-ᱟ ᱡᱮᱢᱚᱱ ᱰᱟᱹᱝᱨᱤ ᱠᱚ ᱢᱮᱨᱚᱢ ᱠᱚ ᱛᱟᱨᱯᱚᱨᱮ ᱮᱢᱱᱤ ᱢᱚᱬ ᱫᱤᱱ ᱢᱟ ᱱᱚᱜ-ᱚᱭ ᱫᱷᱚᱨ ᱢᱮ ᱥᱮᱛᱟᱜ ᱵᱮᱞᱟ ᱟᱨ ᱟᱹᱭᱩᱵ ᱵᱮᱞᱟ ᱞᱮᱱᱠᱷᱟᱱ ᱢᱟ ᱮᱱᱤᱴᱟᱭᱤᱢ ᱢᱚᱬ
ᱡᱚᱛᱚ ᱟᱨ ᱚᱱᱮ ᱟᱴᱷᱣᱟᱨ ᱵᱩᱛ ᱟᱴᱷᱣᱟᱨ ᱫᱚ ᱢᱟᱱᱮ ᱞᱟᱹᱴᱩ ᱢᱟᱨᱟᱝ ᱛᱮ ᱡᱟᱭᱜᱟᱛᱮ ᱟᱨ ᱠᱤ
ᱦᱳᱭ ᱟᱨ ᱪᱮᱫ ᱞᱮᱠᱟ ᱪᱮᱫᱠᱚ ᱠᱤᱨᱤᱧ ᱟᱹᱠᱷᱨᱤᱧ ᱠᱚ ᱟᱨ ᱪᱮᱫ?
ᱢᱟᱱᱮ ᱠᱤᱨᱤᱧ ᱟᱹᱠᱷᱨᱤᱧ ᱠᱚ ᱫᱚ ᱡᱚᱛᱚ
ᱟᱪᱪᱷᱟ ᱟᱪᱷᱟ ᱟᱪᱪᱷᱟ
ᱟᱵᱚ ᱡᱮᱢᱚᱱ ᱤᱭᱟᱹ ᱠᱚ ᱠᱷᱚᱡ ᱢᱟᱱᱮ ᱦᱚᱸᱜ-ᱚᱭ ᱛᱩᱲᱤ ᱜᱩᱦᱩᱢ ᱛᱟᱨ ᱯᱚᱨᱮ ᱦᱩᱲᱩ ᱛᱟᱨᱯᱚᱨᱮ ᱪᱟᱣᱞᱮ ᱠᱚ ᱛᱟᱨᱯᱚᱨᱮ ᱟᱵᱚ ᱱᱚᱜ-ᱚᱭ ᱥᱟᱱᱛᱟᱲᱟᱜ ᱦᱚᱛᱮ ᱟᱨᱠᱤ ᱡᱮᱴᱟ ᱥᱩᱠᱨᱤ ᱡᱤᱞ ᱵᱚᱱ ᱢᱮᱱ ᱥᱮ ᱵᱟᱝ
ᱦᱳᱭ ᱦᱳᱭ ᱦᱳᱭ, ᱰᱟᱹᱝᱨᱤ ᱡᱤᱞ ᱠᱚᱫᱚ ᱦᱩᱭᱩᱜ ᱟ ᱥᱮ ᱵᱟᱝ?
ᱵᱟᱝ ᱵᱟᱝ ᱰᱟᱝᱨᱤ ᱡᱤᱞ ᱫᱚ ᱱᱤᱭᱟᱹ ᱠᱚᱨᱮ ᱵᱟᱠᱚ ᱨᱟᱠᱟᱵ ᱦᱚᱪᱚ ᱛᱟᱵᱚᱱᱟ
ᱟᱪᱪᱷᱟ ᱟᱪᱪᱷᱟ
ᱢᱩᱥᱞᱟᱹ ᱵᱤᱨᱚᱫᱷᱤ ᱜᱮᱭᱟ ᱠᱚ ᱛᱚ
ᱦᱳᱭ ᱦᱳᱭ ᱦᱳᱭ ᱦᱳᱭ ᱟᱞᱮ ᱦᱮᱸ ᱟᱞᱮ ᱱᱚᱛᱮ ᱨᱮᱱᱟᱜ ᱵᱟᱡᱟᱨ ᱦᱚᱸ ᱜᱚᱝᱠᱮ ᱢᱚᱡᱽ ᱫᱷᱟᱨᱟ ᱜᱮ ᱦᱩᱭᱩᱜ-ᱟ ᱡᱟᱦᱟᱸ ᱚᱱᱠᱟ ᱞᱟᱹᱴᱩ ᱵᱟᱡᱟᱨ ᱫᱚ ᱵᱟᱝ ᱨᱮᱦᱚᱸ ᱦᱳᱭ ᱦᱩᱰᱤᱧ ᱢᱟᱪᱷᱟ ᱵᱟᱡᱟᱨ ᱫᱚ ᱢᱮᱱᱟᱜ ᱜᱮᱭᱟ ᱦᱟᱴ ᱡᱟᱦᱟᱸ ᱵᱚᱱ ᱢᱮᱛᱟᱜ ᱠᱟᱱ ᱠᱟᱱ ᱫᱚ ᱦᱟᱴ ᱫᱚ ᱵᱷᱟᱜᱮ ᱜᱮ ᱦᱩᱭᱩᱜ-ᱟ ᱡᱮᱭᱥᱮ ᱠᱤ ᱥᱚᱵᱽᱡᱤ ᱯᱟᱹᱛᱤ ᱵᱩᱞᱩᱝ ᱥᱩᱱᱩᱢ ᱥᱟᱥᱟᱝ ᱥᱟᱵᱚᱱ ᱥᱩᱱᱩᱢ ᱱᱤᱭᱟᱹ ᱠᱚ ᱠᱤᱨᱤᱧ ᱟᱹᱠᱷᱨᱤᱧ ᱦᱩᱭᱩᱜ-ᱟ ᱥᱟᱶᱛᱮ ᱛᱮ ᱞᱩᱜᱽᱲᱤᱡ ᱞᱟᱯᱚ ᱟᱨᱦᱚᱸ ᱟᱭᱢᱟ ᱮᱢᱟᱱ ᱢᱟᱱᱮ ᱡᱤᱞ ᱦᱟᱹᱠᱩ ᱦᱚᱸ ᱦᱩᱭ ᱜᱚᱫᱚᱜ ᱜᱮᱭᱟ ᱦᱩᱭᱩᱜ ᱜᱮᱭᱟ ᱟᱨ ᱪᱮᱫ ᱟᱨ ᱥᱚᱱᱤᱵᱟᱨ ᱠᱮ ᱥᱚᱱᱤᱵᱟᱨ ᱫᱚ ᱟᱞᱮ ᱫᱚ ᱰᱟᱹᱟᱝᱨᱤ ᱦᱚᱸ ᱠᱚ ᱜᱚᱡ ᱠᱚᱜᱮᱭᱟ ᱱᱚᱛᱮ ᱫᱚ
ᱢᱟᱱᱮ ᱚᱱᱛᱮ ᱛᱟᱦᱚᱞᱮ ᱤᱭᱟᱹ ᱢᱮᱱᱟᱜ ᱠᱚ ᱛᱮ ᱩᱱᱠᱩ ᱜᱩᱪᱩ ᱵᱟᱞᱟ ᱦᱚᱸ ᱢᱮᱱᱟᱜ ᱠᱚᱜᱮᱭᱟ ᱵᱟᱝ?
ᱵᱟᱝ ᱜᱮ ᱵᱟᱝ ᱜᱮ ᱜᱩᱪᱩ ᱵᱟᱞᱟ ᱫᱚ ᱵᱟᱹᱪᱩᱜ ᱟᱱ ᱠᱚᱣᱟ ᱟᱞᱮ ᱥᱟᱱᱛᱟᱞ ᱜᱮ ᱚᱱᱛᱮ ᱡᱟᱹᱥᱛᱤ ᱫᱷᱟᱨᱟ ᱢᱮᱱᱟᱜ ᱞᱮᱭᱟ
ᱚ ᱛᱟᱦᱞᱮ ᱥᱟᱱᱛᱟᱞ ᱠᱚᱜᱮ ᱯᱮ ᱡᱚᱢ ᱵᱟᱲᱟᱭ ᱜᱮᱭᱟ ᱵᱟᱝ?
ᱦᱳᱭ ᱡᱚᱢ ᱵᱟᱲᱟᱭ ᱜᱮᱭᱟᱞᱮ ᱟᱞᱮ ᱫᱚ, ᱦᱮᱸ ᱱᱚᱣᱟ ᱫᱚ ᱠᱟᱹᱴᱤᱡ ᱟᱞᱮᱭᱟᱜ ᱫᱚ ᱯᱷᱮᱵᱟᱨᱮᱴ ᱧᱚᱜ ᱜᱮᱛᱟᱞᱮᱭᱟ
ᱟᱪᱪᱷᱟ ᱟᱪᱷᱟ ᱦᱮᱸ ᱦᱩᱭᱩᱜᱚᱜᱼᱟ ᱡᱟᱜᱟ ᱡᱟᱜᱟ ᱱᱤᱛᱚᱜ ᱦᱚᱸ ᱡᱚᱢ ᱜᱮᱭᱟ ᱢᱟᱱᱮ ᱠᱚᱢ ᱢᱟᱱᱮ ᱰᱟᱝ ᱤᱭᱟᱹ ᱨᱮᱫᱚ ᱵᱟᱠᱚ ᱨᱟᱠᱟᱵᱽ ᱪᱚᱣᱟᱜᱼᱟ ᱟᱨᱠᱤ ᱚᱱᱟ ᱵᱟᱡᱟᱨ ᱠᱚᱨᱮ ᱢᱟᱨᱠᱮᱴ ᱠᱚᱨᱮ ᱫᱚ ᱵᱟᱝ
ᱟᱪᱪᱷᱟ ᱟᱪᱪᱷᱟ ᱟᱫᱚ ᱟᱞᱮ ᱫᱚ ᱦᱮᱸ ᱢᱟᱱᱮ ᱢᱟᱜᱷ ᱵᱟᱝᱜᱟᱞᱤᱥ ᱠᱚᱫᱚ ᱩᱱᱟᱹᱜ ᱮᱠᱴᱟ ᱫᱚ ᱢᱮᱱᱟᱜ ᱫᱚ ᱢᱮᱱᱟᱜ ᱠᱚᱣᱟ ᱟᱹᱰᱤ ᱠᱚᱢ ᱢᱮᱱᱟᱜ ᱠᱚᱣᱟ᱾ ᱛᱟᱫᱚ ᱚᱱᱟᱛᱮ ᱩᱱᱠᱩ ᱫᱚ ᱩᱱᱟᱹᱜ ᱵᱟᱠᱚ ᱯᱨᱚᱛᱤᱵᱟᱫᱟ ᱟᱵᱚ ᱥᱟᱱᱛᱟᱲ ᱡᱟᱹᱛᱤ ᱜᱮ ᱰᱷᱮᱨ ᱢᱮᱱᱟᱜ ᱵᱚᱱᱟ ᱱᱚᱣᱟ ᱴᱚᱴᱷᱟ ᱨᱮᱫᱚ
ᱟᱪᱪᱷᱟ
ᱦᱮᱸ ᱟᱨ ᱛᱟᱪᱷᱟᱲᱟ ᱡᱟᱦᱟᱸ ᱡᱟᱭᱜᱟ ᱵᱤᱥᱮᱥ ᱦᱚᱸᱛᱚ ᱦᱩᱭᱩᱜ ᱜᱮᱭᱟ ᱡᱚ ᱚᱛᱚ ᱡᱟᱭᱜᱟ ᱨᱮ ᱥᱚᱢᱟᱱ ᱫᱚ ᱵᱟᱭ ᱦᱩᱭᱩᱜ ᱟᱥᱮ ᱦᱮᱸᱻᱦᱮᱸᱻ ᱛᱟᱦᱞᱮ ᱜᱚᱝᱠᱮ ᱮᱸ ᱱᱚᱜᱼᱚᱭ ᱜᱟᱯᱟ ᱢᱮᱭᱟᱝ ᱱᱷᱟᱜ ᱦᱩᱞ ᱢᱟᱦᱟ ᱦᱚᱸ ᱥᱮᱴᱮᱨ ᱦᱮᱡ ᱩᱛᱟᱹᱨᱮᱱ ᱜᱮᱭᱟ ᱛᱟᱦᱞᱮ ᱦᱳᱭ ᱪᱮᱫ ᱞᱮᱠᱟ ᱥᱟᱯᱲᱟᱣ ᱠᱚᱫᱚ
ᱟᱞᱮ ᱥᱮᱫ ᱥᱟᱯᱲᱟᱣ ᱫᱚ ᱢᱚᱴᱟᱢᱩᱴᱤ ᱵᱷᱟᱹᱜᱤ ᱜᱮ ᱦᱩᱭᱩᱜᱼᱟ ᱜᱚᱢᱠᱮ ᱠᱷᱮᱞ ᱠᱚ ᱫᱚᱦᱚᱭ ᱛᱟᱦᱮᱱᱟ ᱯᱷᱩᱴᱵᱚᱞ
ᱦᱳᱭ
ᱯᱨᱳᱜᱨᱟᱢ ᱠᱚ ᱫᱚᱦᱚᱭᱟ ᱱᱟᱴᱚᱠ ᱛᱷᱚᱲᱟ ᱜᱟᱱ
ᱦᱳᱭ ᱦᱳᱭ
ᱚᱱᱮ ᱢᱟᱱᱮ ᱛᱷᱚᱲᱟ ᱜᱟᱱ ᱠᱚ ᱡᱚᱢ ᱧᱩ ᱚᱪᱚᱣᱟᱜᱼᱟ ᱟᱨᱠᱤ ᱠᱩᱢᱩᱴᱤ ᱠᱚᱲᱟ ᱠᱚ
ᱦᱩᱸᱻᱦᱩᱸᱻᱦᱩᱸ
ᱦᱮᱸ ᱡᱟᱹᱥᱛᱤ ᱫᱚ ᱦᱟᱸᱜ ᱢᱳᱴᱟᱢᱩᱴᱤ ᱟᱨᱠᱤ ᱩᱱᱟᱹᱜ ᱫᱷᱟᱹᱵᱤᱡ ᱫᱚ ᱵᱟᱝ ᱟᱨ ᱟᱯᱮ ᱥᱮᱫ ᱜᱚᱝᱠᱮ
ᱟᱞᱮ ᱥᱮᱱ ᱦᱚᱸ ᱟᱵᱮᱱ ᱵᱮᱱ ᱢᱮᱱ ᱠᱮᱫ ᱞᱮᱠᱟ ᱡᱟᱦᱟᱸ ᱟᱞᱮ ᱥᱮᱱ ᱫᱚ ᱥᱮᱛᱟᱜ ᱯᱟᱭᱟᱨ ᱨᱮ ᱡᱟᱦᱟᱸ ᱟ ᱨᱮᱸᱜᱮᱡ ᱭᱟ ᱩᱯᱟᱹᱥ ᱛᱮ ᱟᱨ ᱪᱮᱫ ᱱᱩᱠᱩ ᱟᱵᱚᱨᱮᱱ ᱡᱟᱦᱟᱸᱭ ᱢᱟᱺᱡᱷᱤ ᱵᱟᱵᱟ ᱱᱟᱭᱠᱮ ᱵᱟᱵᱟ ᱠᱚ ᱢᱮᱱᱟᱜ ᱠᱚ ᱛᱟᱵᱚᱱ ᱫᱚ ᱟᱹᱛᱩ ᱨᱮᱱ ᱱᱩᱠᱩ ᱠᱚ ᱥᱟᱶᱛᱮ ᱡᱩᱢᱤᱫᱽ ᱠᱟᱛᱮᱜ ᱛᱚ ᱨᱮᱱ ᱡᱟᱦᱟᱸ ᱛᱤᱱᱟᱹᱜ ᱢᱮᱱᱟᱜ ᱵᱚᱱᱟ ᱜᱟᱹᱠᱷᱩᱲᱟᱱ ᱥᱮ ᱟᱵᱚ ᱜᱤᱫᱽᱨᱟᱹ ᱯᱷᱤᱫᱽᱨᱟᱹ ᱠᱚ
ᱱᱩᱠᱤᱱ ᱥᱤᱫᱩ ᱠᱟᱹᱱᱩ ᱧᱩᱛᱩᱢ ᱛᱮ ᱠᱟᱹᱴᱤᱡ ᱚᱱᱟ ᱫᱮᱵᱟ ᱥᱮᱵᱟ ᱢᱟᱱᱚᱛ ᱟᱨ ᱪᱮᱫ ᱠᱚᱨᱟᱣᱟ ᱞᱮ ᱵᱟᱦᱟ ᱢᱟᱞᱟ ᱟᱨᱟᱣ ᱥᱟᱶᱛᱮ ᱮ ᱛᱚᱣᱟ ᱪᱚᱰᱚᱨ ᱤᱱᱟᱹ ᱠᱚ ᱦᱩᱭᱩᱜᱼᱟ ᱟᱨ ᱩᱱ ᱩᱱᱠᱤᱱ ᱵᱟᱨᱮ ᱛᱮ ᱵᱟᱨ ᱯᱮ ᱠᱟᱛᱷᱟᱭ ᱚᱱᱠᱟᱱ ᱤᱭᱟᱹ ᱠᱚ